ᱦᱮᱞᱳ ᱜᱚᱝᱠᱮ᱾
ᱦᱮᱸ ᱜᱚᱝᱠᱮ ᱜᱚᱝᱠᱮ ᱟᱸᱡᱚᱢᱚᱜ ᱠᱟᱱᱟ᱾ ᱞᱟᱹᱭ ᱞᱮᱵᱤᱱ ᱪᱮᱫ ᱵᱤᱱ ᱞᱟᱹᱭᱮᱫ ᱛᱟᱦᱮᱸᱫ ᱫᱚ?
ᱟᱪᱪᱷᱟ ᱜᱚᱢᱠᱮ ᱟᱵᱚ ᱚ ᱟᱹᱞᱤᱧ ᱞᱤᱧ ᱞᱟᱹᱭᱮᱫ ᱛᱟᱦᱮᱸ-ᱟ ᱡᱟᱦᱟᱸ ᱟᱵᱚ ᱱᱚᱣᱟ ᱵᱤᱨ ᱫᱤᱥᱚᱢ ᱠᱚ
ᱦᱚᱸ᱾
ᱚᱱᱟ ᱠᱚ ᱧᱮᱞᱮᱫᱟᱞᱤᱧ ᱫᱤᱱ ᱫᱤᱱᱛᱮ ᱦᱩᱰᱤᱧ ᱡᱟᱣᱨᱟᱜ ᱠᱟᱱᱟ᱾ ᱟᱫᱚ ᱜᱚᱢᱠᱮ ᱞᱟᱹᱭᱼᱮᱫ ᱟᱞᱮ ᱚᱱᱟᱫᱚ ᱟᱵᱚ ᱡᱟᱹᱥᱛᱤ ᱵᱚᱱ ᱵᱮᱵᱚᱦᱟᱨᱼᱮᱫᱟ ᱥᱮ ᱮᱴᱟᱜ ᱠᱚ ᱠᱟᱨᱚᱱ ᱠᱤᱪᱷᱩ ᱦᱮᱱᱟᱜᱼᱟ᱾ ᱦᱚᱸ
ᱦᱩᱸ᱾ ᱚᱱᱟ ᱠᱟᱨᱚᱱ ᱫᱚ ᱡᱩᱫᱤ ᱞᱤᱧ ᱞᱟᱹᱭ ᱠᱷᱟᱱ ᱩᱸ ᱵᱮᱵᱚᱦᱟᱨ ᱞᱮᱠᱟ ᱜᱮ᱾
ᱟᱪᱪᱷᱟ᱾
ᱚᱭ ᱡᱮ ᱢᱟᱹᱱᱢᱤ ᱦᱚᱵᱚᱱ ᱵᱟᱹᱭ ᱵᱟᱹᱭ ᱛᱮᱵᱚᱱ ᱰᱷᱮᱨ ᱤᱫᱤᱜ ᱠᱟᱱᱟ ᱵᱚᱱ ᱰᱷᱮᱨ ᱰᱷᱮᱨ ᱛᱮ᱾ ᱦᱚᱸ ᱚᱲᱟᱜ ᱛᱚ ᱛᱮᱭᱟᱨ ᱦᱩᱭᱩᱜᱼᱟ᱾
ᱦᱮᱸ᱾
ᱚᱱᱟ ᱚᱲᱟᱜ ᱛᱮᱭᱟᱨ ᱛᱮᱭᱟᱨ ᱠᱷᱟᱹᱛᱤᱨ᱾ ᱚᱱᱟ ᱫᱚ ᱡᱟᱦᱟᱸ ᱦᱚᱭᱛᱚ ᱡᱟᱦᱟᱸᱭᱟᱜ ᱡᱟᱭᱜᱟ ᱨᱮ ᱟᱭᱟᱜ ᱫᱟᱨᱮ ᱠᱚ ᱢᱮᱱᱟᱜ ᱛᱟᱭᱟ᱾
ᱦᱩᱸ᱾
ᱚᱱᱟ ᱫᱟᱨᱮ ᱢᱟᱜ ᱯᱷᱟᱫᱟ ᱟᱛᱮᱫ ᱟᱡ ᱚᱸᱰᱮ ᱚᱲᱟᱜ ᱮ ᱛᱮᱭᱟᱨ -ᱟᱭᱟ᱾ ᱵᱟᱠᱷᱟᱱ ᱦᱟᱜ ᱟᱭᱟᱜ ᱚᱱᱟ ᱡᱟᱭᱜᱟ ᱨᱮ ᱢᱟᱜ ᱯᱷᱟᱫᱟ ᱟᱛᱮᱫ ᱚᱱᱟᱨᱮ ᱡᱟᱦᱟᱱᱟᱜ ᱡᱟᱦᱟᱸ ᱢᱮᱱᱟᱜᱼᱟ ᱥᱟᱠᱥᱚᱵᱽᱡᱤ ᱠᱚᱭ ᱪᱟᱥᱮᱫᱼᱟ ᱵᱟᱹᱫᱽ ᱠᱚᱛᱮ ᱦᱩᱲᱩ ᱠᱚᱭ ᱪᱟᱥᱮᱫᱼᱟ᱾ ᱚᱱᱠᱟ ᱚᱱᱠᱟ ᱛᱮ ᱵᱤᱨᱵᱩᱨᱩ ᱵᱤᱨ ᱠᱚᱫᱚ ᱯᱷᱟᱫᱟ ᱤᱫᱤᱜ ᱠᱟᱱᱟ᱾
ᱟᱪᱪᱷᱟ ᱦᱩᱸ᱾
ᱟᱨᱦᱚᱸ ᱛᱟᱦᱮᱱ ᱜᱮᱭᱟ ᱥᱮ ᱚᱱᱟ ᱦᱚᱲ ᱧᱮᱞ ᱠᱮᱫ-ᱟ ᱵᱤᱱ ᱦᱳᱭᱛᱳ ᱡᱟᱦᱟᱸᱭ ᱡᱩᱫᱤ ᱦᱚᱲ ᱠᱚ ᱪᱟᱞᱟᱜᱼᱟ ᱚᱱᱟ ᱥᱩᱨ ᱨᱮᱱᱟᱜ ᱡᱟᱦᱟᱸ ᱫᱟᱨᱮᱹ ᱠᱚ ᱢᱟᱨᱟᱝ ᱢᱟᱨᱟᱝ ᱫᱟᱨᱮ ᱠᱚ ᱵᱟᱹᱭ ᱵᱟᱹᱭ ᱛᱮᱫᱚ ᱚᱸᱱᱠᱟᱚ ᱜᱚᱡ ᱤᱫᱤᱜ ᱜᱮᱹᱭᱟ ᱧᱮᱞ ᱠᱟᱜᱼᱟ ᱞᱤᱧ ᱟᱹᱞᱤᱧ ᱫᱚ᱾
ᱦᱚ ᱜᱚᱝᱠᱮ ᱦᱚᱸᱞᱤᱧ ᱦᱚᱞᱤᱧ ᱧᱮᱞ ᱟᱸᱠᱟᱫ᱾
ᱚᱱᱟ ᱠᱚ ᱠᱷᱟᱹᱛᱤᱨ ᱦᱚᱭᱛᱚ ᱯᱷᱟᱫ ᱤᱫᱤᱜ ᱠᱟᱱᱟ ᱡᱟᱦᱟᱸ ᱟᱹᱞᱤᱧ ᱞᱤᱧ ᱢᱚᱱᱮᱭᱟ᱾
ᱟᱹᱞᱤᱧ ᱦᱚᱸᱛᱚ ᱚᱱᱟ ᱜᱮᱹᱞᱤᱧ ᱧᱮᱞᱮᱼᱟ ᱾ ᱛᱤᱱᱟᱹᱜ ᱫᱤᱱ ᱫᱤᱱᱛᱮ ᱢᱟᱨᱟᱝ ᱵᱟᱹᱭᱦᱟᱹᱲ ᱠᱚᱸ ᱦᱩᱰᱤᱧ ᱤᱫᱤᱜ ᱠᱟᱱᱟ᱾ ᱚᱱᱠᱟ ᱚᱱᱟ ᱥᱟᱶᱛᱮ ᱵᱤᱨ ᱠᱚᱨᱮᱱ ᱡᱤᱵᱽ ᱡᱤᱭᱟᱹᱞᱤ ᱠᱚ ᱚᱱᱠᱟ ᱵᱤᱨ ᱠᱷᱚᱱᱟᱜ ᱠᱚ ᱩᱰᱩᱠ ᱦᱤᱡᱩᱜ ᱠᱟᱱᱟ ᱟᱨ ᱟᱹᱛᱩ ᱫᱤᱥᱚᱢ ᱠᱚᱛᱮ ᱠᱚ ᱵᱚᱞᱚᱱ ᱠᱟᱱᱟ᱾
ᱦᱳᱭ ᱩᱱᱠᱩ ᱡᱟᱦᱟᱸ ᱵᱤᱱ ᱡᱟᱦᱟᱸ ᱢᱤᱫᱴᱮᱱ ᱠᱟᱛᱷᱟ ᱵᱤᱱ ᱞᱟᱹᱭ ᱠᱮᱜᱼᱟ ᱢᱟᱱᱮ ᱡᱤᱵᱽ ᱡᱤᱭᱟᱹᱞᱤ ᱠᱚ ᱵᱤᱨ ᱠᱷᱚᱱ ᱠᱚ ᱩᱰᱩᱜᱚ ᱠᱟᱱᱟ ᱟᱛᱳ ᱥᱮᱫ ᱠᱚ ᱵᱚᱞᱚᱱ ᱠᱟᱱᱟ ᱠᱚ ᱾ ᱚᱱᱟ ᱫᱚ ᱢᱟᱱᱮ ᱠᱷᱩᱵ ᱧᱮᱞ ᱵᱟᱲᱟ ᱟᱠᱟᱜᱼᱟ ᱞᱤᱧ ᱱᱚᱝᱠᱟ ᱦᱩᱭᱩᱜ ᱠᱟᱱᱟ ᱩᱱᱠᱩ ᱦᱟᱹᱛᱤ ᱠᱚ ᱴᱷᱮᱱ
ᱟᱪᱪᱷᱟ ᱾
ᱦᱟᱹᱛᱤ ᱠᱚ ᱴᱷᱮᱱ ᱟᱯᱮ ᱥᱮᱱ ᱫᱚ ᱪᱤᱞᱤ ᱠᱚ ᱞᱟᱹᱭ ᱟᱠᱚᱣᱟ ᱵᱟᱹᱞᱤᱧ ᱵᱟᱹᱲᱟᱭᱟ᱾ ᱟᱸᱞᱮ ᱥᱮᱫ ᱫᱚ ᱦᱟᱹᱛᱤ ᱦᱟᱹᱛᱤ ᱜᱮᱠᱚ ᱞᱟᱹᱭ ᱠᱚᱜᱣᱟ ᱟᱨᱠᱤ ᱠᱤᱪᱷᱩ ᱠᱤᱪᱷᱩ ᱡᱟᱭᱜᱟ ᱥᱮᱫᱨᱮᱧ ᱟᱸᱡᱚᱢ ᱠᱟᱜᱼᱟ ᱡᱮ ᱦᱟᱲᱟᱢ ᱠᱟᱰᱟ ᱦᱚᱸᱠᱚ ᱞᱟᱹᱭ ᱠᱚᱜᱮ ᱭᱟᱠᱚ ᱟᱯᱮ ᱥᱮᱫ ᱫᱚ ᱪᱤᱞᱤ ᱠᱚ ᱞᱟᱹᱭ ᱠᱚᱜᱮ ᱭᱟᱠᱚ?
ᱟᱞᱮ ᱥᱮᱫ ᱫᱚ ᱦᱟᱹᱛᱤ ᱜᱮ ᱜᱚᱝᱠᱮ᱾
ᱚ ᱩᱱᱠᱩ ᱫᱚᱧ ᱧᱮᱞ ᱟᱠᱟᱫ ᱠᱚᱣᱟ ᱡᱮ ᱢᱟᱱᱮ ᱩᱱᱠᱩ ᱵᱤᱨ ᱠᱚᱨᱮ ᱵᱟᱹᱭ ᱵᱟᱹᱭᱛᱮ ᱯᱷᱟᱫᱟ ᱤᱫᱤᱜ ᱠᱟᱱᱛᱮ ᱠᱟᱹᱴᱤᱡ ᱠᱩᱞᱩᱝ ᱛᱟᱲᱟᱢ ᱠᱚ ᱟᱨᱟᱢᱵᱚᱭ ᱞᱮᱱᱠᱷᱟᱱ ᱜᱮ ᱦᱟᱱᱟ ᱵᱤᱨ ᱠᱷᱚᱱ ᱱᱚᱣᱟ ᱵᱤᱨ ᱠᱚ ᱛᱟᱵ ᱩᱛᱟᱹᱨᱚᱜ ᱠᱟᱱᱟ ᱠᱚ ᱚᱱᱠᱟ ᱚᱱᱠᱟ ᱛᱮ ᱚᱲᱟᱜ ᱠᱚ ᱛᱮᱭᱟᱨ ᱤᱫᱤ ᱪᱮᱫᱟᱜ ᱥᱮ ᱚᱲᱟᱜ ᱛᱟᱞᱟ ᱥᱮᱫ ᱠᱚ ᱵᱚᱞᱚ ᱤᱫᱤᱜ ᱠᱟᱱᱟ ᱚᱲᱟᱜ ᱠᱷᱟᱹᱨᱟᱹᱭ ᱥᱮᱫ ᱠᱚ᱾
ᱦᱚᱸ ᱟᱞᱮ ᱧᱮᱞᱮᱫ ᱠᱚᱣᱟᱞᱮ ᱚᱱᱠᱟᱜ ᱜᱮ᱾ ᱦᱟᱹᱛᱤ ᱜᱟᱯ ᱦᱮᱡᱩ ᱠᱟᱱᱟ ᱟᱹᱛᱩ ᱠᱚ ᱥᱮᱱ ᱠᱚ ᱵᱚᱞᱚᱱ ᱠᱟᱱᱟ᱾ ᱟᱫᱚ ᱚᱱᱟ ᱤᱭᱟᱹᱛᱮ ᱦᱟᱱᱟ ᱱᱟᱣᱟ ᱠᱚᱠᱚ ᱛᱟᱱᱰᱚᱵᱮᱫᱟ ᱡᱟᱦᱟᱸ ᱫᱚ᱾ ᱦᱚᱲ ᱚᱲᱟᱜ ᱠᱚᱠᱚ ᱨᱟᱹᱯᱩᱫᱼᱟ ᱠᱤᱪᱷᱩ ᱦᱚᱲᱟᱜ ᱚᱲᱟᱜ ᱠᱚ᱾ ᱛᱚ ᱟᱹᱞᱤᱧ ᱞᱤᱧ ᱢᱚᱱᱮᱭᱟ ᱱᱚᱣᱟ ᱫᱚ ᱟᱵᱚ ᱠᱚ ᱟᱠᱚᱣᱟᱜ ᱵᱚᱱ ᱫᱷᱚᱝᱥᱚ ᱟᱠᱟᱫ ᱠᱷᱟᱹᱛᱤᱨ ᱦᱚᱭᱛᱚ ᱟᱠᱚ ᱦᱚ ᱠᱤᱪᱷᱩ ᱠᱚ ᱦᱤᱡᱩᱜ ᱠᱟᱱᱟ ᱟᱵᱚᱣᱟᱜ ᱠᱚ ᱫᱝᱚᱥᱚᱭᱮᱜ-ᱟ ᱠᱤᱪᱷᱩ ᱠᱤᱪᱷᱩ ᱚᱲᱟᱜ᱾ ᱫᱷᱚᱝᱥᱚᱜ ᱠᱟᱱᱟ ᱚᱱᱠᱟᱜᱤᱸᱧ ᱢᱚᱱᱮᱜᱼᱟ ᱟᱹᱞᱤᱧ᱾
ᱚ ᱚᱱᱟ ᱦᱚᱸ ᱢᱤᱫᱴᱟᱝ ᱟᱨᱚ ᱩᱱᱠᱩ ᱦᱚᱸ ᱪᱮᱫ ᱠᱚ ᱪᱤᱠᱟᱹᱭᱟ᱾ ᱟᱠᱚ ᱚᱲᱟᱜ ᱦᱚᱸ ᱱᱤᱛᱚᱜ ᱚᱱᱠᱟ ᱵᱟᱹᱱᱩᱜᱼᱟ᱾
ᱦᱮᱸ ᱜᱚᱝᱠᱮ ᱛᱟᱦᱚᱞᱮ ᱟᱹᱰᱤ ᱜᱟᱱ ᱚᱱᱠᱟ ᱡᱤᱵᱽ ᱡᱤᱭᱟᱹᱞᱤ ᱠᱚ ᱦᱮᱱᱟᱜ ᱠᱚᱣᱟ ᱡᱟᱦᱟᱸ ᱠᱚ ᱟᱛᱳ ᱠᱚᱥᱮᱱ ᱠᱚ ᱵᱚᱞᱚ ᱦᱤᱡᱩᱜᱼᱟ᱾
ᱚᱱᱟ ᱥᱟᱶᱛᱮᱧ ᱞᱟᱹᱭᱼᱟ ᱱᱚᱣᱟ ᱵᱤᱨ ᱠᱚᱨᱮᱱᱟᱜ ᱡᱚᱢ ᱧᱩᱩ ᱡᱤᱱᱤᱥ ᱠᱚ᱾ ᱡᱟᱦᱟᱸ ᱟᱵᱚ ᱦᱚᱸ ᱥᱚᱝᱜᱨᱚᱦᱚᱭ ᱵᱟᱲᱟᱭ ᱜᱮᱭᱟ ᱚᱱᱟ ᱠᱚ ᱟᱯᱮ ᱥᱮᱱ ᱠᱚᱨᱮ ᱫᱚ ᱪᱮᱫ ᱡᱚᱢ ᱡᱤᱱᱤᱥ ᱠᱚ ᱦᱮᱱᱟᱜᱼᱟ ᱚᱱᱠᱟ?
ᱡᱩᱫᱤ ᱚᱱᱠᱟ ᱦᱚᱸ ᱡᱩᱫᱤ ᱞᱤᱧ ᱞᱟᱹᱭᱟ ᱵᱤᱨ ᱠᱷᱚᱱ ᱧᱟᱢᱟᱜ ᱫᱚ ᱩᱫ ᱠᱚ ᱧᱟᱢᱚᱜ ᱜᱮᱭᱟ ᱩᱫ ᱯᱩᱴᱠᱟᱹ ᱚᱱᱟ ᱡᱟᱦᱟᱸ ᱩᱛᱩ ᱞᱮᱠᱟᱱᱟᱜ ᱫᱚ ᱩᱫ ᱯᱩᱴᱠᱟᱹ
ᱚᱱᱟ ᱠᱚ ᱡᱟᱹᱥᱛᱤ ᱧᱟᱢᱚᱜ ᱜᱮᱭᱟ᱾ ᱱᱤᱛᱚᱜ ᱱᱮᱛᱟᱨ ᱢᱟ ᱡᱟᱹᱯᱩᱫ ᱫᱤᱱ ᱠᱟᱱᱟ᱾ ᱡᱟᱹᱯᱩᱫ ᱫᱤᱱ ᱠᱚᱨᱮ᱾ ᱠᱩ ᱩᱫ ᱢᱟᱱᱮ ᱯᱩᱴᱠᱟᱹ ᱠᱚᱫᱚ ᱧᱟᱢᱚᱜ ᱜᱮᱭᱟ ᱠᱚ ᱵᱷᱟᱹᱜᱤ ᱜᱮ᱾ ᱟᱨ ᱡᱩᱫᱤ ᱞᱤᱧ ᱞᱟᱹᱭ ᱠᱷᱟᱱ ᱱᱚᱝᱠᱟᱱ ᱡᱚ ᱡᱚ ᱠᱚ ᱥᱮᱫ ᱛᱮᱫᱚ ᱡᱟᱹᱯᱩᱫ ᱫᱤᱱ ᱫᱚ ᱱᱚᱝᱠᱟ ᱚᱢᱵᱮ ᱠᱚ ᱧᱟᱢᱚᱜ ᱜᱮᱭᱟ᱾
ᱟᱪᱪᱷᱟ
ᱛᱚᱵᱮ ᱩᱞᱢᱟ ᱮᱭ ᱢᱤᱫ ᱵᱟᱨ ᱪᱟᱸᱫᱚ ᱢᱟᱲᱟᱝ ᱨᱮᱜᱮ ᱪᱟᱵᱟᱭᱮᱱᱟ᱾
ᱟᱨ ᱚᱱᱠᱟ ᱫᱚ, ᱠᱷᱤᱡᱩᱨ ᱦᱚᱸ ᱪᱟᱵᱟᱭᱮᱱᱟ ᱮᱭ ᱯᱮᱲᱦᱟ ᱡᱟᱦᱟᱸ ᱯᱮᱭᱟ, ᱯᱮᱭᱟᱨᱟ ᱠᱚ ᱞᱟᱹᱭ ᱵᱟᱲᱟᱭ ᱫᱚ ᱫᱤᱠᱩ ᱛᱮᱫᱚ, ᱫᱤᱠᱩ ᱫᱚ ᱵᱟᱹᱞᱤᱧ ᱞᱟᱹᱭᱟ ᱵᱟᱝᱞᱟᱛᱮ᱾
ᱟᱪᱪᱷᱟ
ᱵᱟᱝᱞᱟᱛᱮ ᱵᱟᱝᱞᱟᱛᱮ ᱯᱮᱭᱟᱨᱟ ᱠᱚ ᱞᱟᱹᱭ ᱜᱮᱫᱚ᱾ ᱟᱞᱮᱥᱱ ᱫᱚ ᱯᱮᱲᱦᱟ ᱠᱚ ᱞᱟᱹᱭ ᱜᱮᱭᱟ ᱟᱨ ᱠᱤᱪᱷᱩ ᱠᱤᱪᱷᱩ ᱥᱮᱱ ᱠᱚ ᱞᱟᱹᱭ ᱜᱮᱭᱟ ᱠᱚ ᱦᱚᱲ ᱯᱤᱭᱳᱨᱤᱭᱟᱹ ᱠᱚᱦᱚ ᱠᱚ ᱞᱟᱹᱭ ᱜᱮᱭᱟ ᱠᱚ᱾
ᱡᱟᱭᱦᱚᱠ ᱟᱨ ᱱᱚᱣᱟ ᱟᱸᱡᱤᱨ ᱦᱚᱸ ᱞᱤᱧ ᱟᱸᱡᱚᱢ ᱟᱠᱟᱫ᱾
ᱟᱸᱡᱤᱨ ᱦᱚᱸᱠᱚ ᱞᱟᱹᱭ ᱜᱮᱭᱟ ᱟᱨ ᱟᱸᱡᱚᱢ ᱠᱟᱜ ᱟᱹᱞᱤᱧ, ᱟᱯᱲᱤᱥᱟ ᱥᱮ ᱟᱯᱲᱤᱥᱟ ᱚᱱᱠᱟ ᱦᱚᱸᱠᱚ ᱞᱟᱹᱭ ᱜᱮᱭᱟ ᱠᱚ,
ᱟᱪᱪᱷᱟ
ᱚᱱᱟ ᱚᱱᱟ ᱠᱷᱚᱱᱟᱜ ᱥᱤᱡᱤᱱ ᱪᱟᱞᱟᱜ ᱠᱟᱭ ᱫᱳᱭ ᱦᱟᱞᱮ ᱦᱟᱞᱮ ᱵᱤᱞᱤᱜ ᱠᱟᱱᱟ᱾ ᱚᱱᱟ ᱠᱚ ᱯᱟᱠᱚᱴ ᱵᱤᱞᱤᱜ ᱠᱟᱱᱟ᱾ ᱟᱨ ᱡᱩ ᱡᱩᱫᱤᱧ ᱞᱟᱹᱭᱟ ᱱᱚᱣᱟ ᱪᱟᱵᱟ ᱟᱛᱮᱫ, ᱨᱮᱭᱟᱲ ᱫᱤᱱ ᱫᱚ ᱚᱱᱟᱢ ᱢᱮᱨᱞᱮᱡ, ᱠᱩᱲᱤᱫ ᱨᱟᱢᱟ ᱠᱚ ᱧᱟᱢᱚᱜ ᱜᱮᱭᱟ ᱵᱤᱨ ᱠᱚᱨᱮ ᱟᱹᱰᱤ ᱧᱟᱢᱚᱜ ᱜᱮᱭᱟ ᱠᱩᱲᱤᱫ ᱨᱟᱢᱟ ᱠᱚᱫᱚ᱾ ᱟᱨ ᱚᱱᱠᱟ ᱫᱚ ᱡᱩᱫᱤ ᱞᱤᱧ ᱞᱟᱹᱭᱟ ᱱᱤᱭᱟᱹ ᱵᱚᱪᱷᱚᱨ ᱫᱚ ᱟᱨ ᱚᱱᱠᱟᱱᱟᱜ ᱫᱚ ᱵᱟᱱᱩᱜ-ᱟ᱾ ᱯᱚᱨᱮᱨ ᱥᱮᱨᱢᱟ ᱨᱮ ᱦᱟᱜ ᱛᱟᱦᱮᱱ ᱧᱟᱢᱚᱜ ᱜᱮᱭᱟ ᱚᱱᱟ ᱵᱷᱩᱰᱨᱩ ᱠᱚ᱾
ᱟᱪᱪᱷᱟ
ᱜᱩᱰᱨᱩ ᱮᱭ ᱟᱨ ᱛᱟᱞ ᱛᱟᱞᱮ ᱧᱟᱢᱚᱜ ᱠᱟᱱᱟ ᱱᱤᱛᱚᱜ ᱟᱨ ᱢᱤᱫᱴᱟᱝ
ᱦᱮᱸ ᱜᱚᱝᱠᱮ ᱛᱟᱦᱞᱮ ᱱᱚᱜ-ᱚᱭ ᱵᱤᱞᱤ ᱠᱚ ᱪᱟᱹᱞᱩ ᱟᱠᱟᱱᱟ ᱵᱤᱞᱤᱜ ᱠᱟᱱᱟ ᱛᱟᱞᱮ᱾
ᱚᱻ ᱟᱯᱮ ᱥᱮᱫ ᱠᱚ ᱪᱮᱫ ᱠᱚ ᱧᱟᱢᱚᱜ ᱜᱮᱭᱟ?
ᱦᱮ ᱜᱚᱝᱠᱮ ᱟᱞᱮ ᱥᱮᱱ ᱦᱚᱸ ᱚᱱᱟ ᱠᱚᱜᱮ ᱧᱟᱢᱚᱜ-ᱟ᱾ ᱛᱤᱨᱤᱞ ᱠᱚ ᱛᱟᱨᱚᱯ ᱠᱚᱜᱮ
ᱚᱻ
ᱟᱨ ᱵᱤᱨ ᱠᱚᱨᱮ ᱦᱚ ᱤᱱᱟᱹ ᱠᱚᱜᱮ ᱧᱟᱢᱚᱜ-ᱟ᱾
ᱦᱩᱸ ᱟᱨ ᱟᱨ ᱞᱟᱹᱭᱮᱫ ᱛᱟᱦᱮᱜ ᱫᱟᱹᱧ ᱜᱚᱝᱠᱮ ᱟᱯᱮ ᱚᱱ ᱥᱮᱫ ᱛᱮ ᱜᱟᱰᱟ ᱠᱚ ᱯᱟᱨᱚᱢ ᱪᱟᱞᱟᱣ ᱟᱠᱟᱱᱟ? ᱜᱟᱰᱟ ᱠᱚ ᱱᱟᱹᱭ ᱠᱚ ᱵᱟᱠᱷᱟᱱ ᱜᱟᱹᱰᱭᱟᱹ ᱠᱚ ᱢᱮᱱᱟᱜ-ᱟ?
ᱦᱮᱸ ᱜᱚᱝᱠᱮ ᱱᱟᱹᱭ ᱠᱚ ᱯᱟᱨᱚᱢ ᱪᱟᱞᱟᱣ
ᱚ ᱚᱱᱟ ᱱᱟᱹᱭ ᱠᱚᱥᱮᱱ ᱦᱟᱹᱠᱩ ᱥᱟᱵ ᱠᱚᱯᱮ ᱪᱟᱞᱟᱜ ᱜᱮᱭᱟ?
ᱦᱮᱸ ᱜᱚᱝᱠᱮ ᱪᱟᱞᱟᱣ ᱵᱟᱲᱟᱜ ᱜᱮᱭᱟᱞᱮ ᱢᱟᱡᱷᱮ ᱢᱟᱡᱷᱮ ᱚᱱᱠᱟ, ᱥᱤᱛᱩᱝ ᱫᱤᱱ ᱠᱚ,
ᱚ ᱢᱟᱱᱮ, ᱪᱟᱞᱟᱣ ᱠᱷᱟᱱ ᱫᱚ ᱦᱟᱱᱮ ᱮᱠᱫᱚᱢ ᱫᱚᱥ ᱯᱚᱱᱨᱚ ᱡᱚᱱ ᱟᱛᱮᱫ ᱯᱮ ᱪᱟᱞᱟᱜ ᱜᱮᱭᱟ ᱥᱮ ᱵᱟᱨ ᱯᱮ ᱦᱚᱲ ᱟᱛᱮᱫ
ᱵᱟᱝᱼᱟ᱾ ᱚᱱᱠᱟ ᱫᱚᱞ ᱵᱟᱸᱫᱷᱮ ᱜᱮᱞᱮ ᱪᱟᱞᱟᱜ ᱜᱮᱭᱟ ᱫᱚᱥ ᱯᱚᱱᱨᱚ ᱡᱚᱱ ᱠᱟᱛᱮ ᱾
ᱚᱸᱻ ᱪᱤᱞᱤ ᱦᱟᱹᱠᱩ ᱠᱚᱫᱚ ᱠᱚ ᱧᱟᱢᱚᱜ ᱜᱮᱭᱟ ᱟᱯᱮ ᱚᱱᱛᱮ ᱫᱚ ᱱᱟᱹᱭ ᱠᱚᱨᱮ?
ᱱᱟᱹᱭ ᱠᱚᱨᱮ ᱱᱟᱹᱭ ᱦᱟᱹᱠᱩ ᱜᱮᱠᱚ ᱧᱟᱢᱚᱜᱼᱟ ᱡᱟᱹᱥᱛᱤ ᱜᱚᱝᱠᱮ ᱾ ᱟᱨ ᱱᱮᱛᱟᱨ ᱫᱤᱱ ᱫᱚᱦᱟᱜ ᱫᱚᱢᱮ ᱠᱚ ᱧᱟᱢᱚᱜᱼᱟ ᱮᱴᱟᱜ ᱦᱟᱹᱠᱩ ᱠᱚ ᱾ ᱮᱴᱟᱜ ᱢᱟᱱᱮ ᱮᱴᱟᱜ ᱵᱟᱦᱨᱮ ᱦᱟᱹᱠᱩ ᱠᱚᱠᱚ ᱵᱚᱞᱚ ᱦᱟᱡᱩᱜ ᱛᱮ ᱫᱟᱜ ᱥᱤᱡᱤᱱ ᱨᱮᱫᱚ ᱟᱨ ᱟᱞᱮ ᱜᱟᱝ ᱱᱟᱭ ᱨᱮᱫᱚᱼᱼ ᱱᱩᱠᱩ ᱦᱩᱰᱤᱧ ᱤᱞᱤᱥ ᱢᱟᱡᱷᱮ ᱢᱟᱡᱷᱮ ᱠᱚ ᱵᱚᱞᱚᱱ ᱜᱮᱭᱟ᱾ ᱦᱮᱸ ᱜᱚᱢᱠᱮ᱾
ᱟᱹᱰᱤ ᱵᱷᱟᱹᱜᱤ, ᱟᱹᱞᱤᱧ ᱥᱮ ᱤᱞᱤᱥ ᱵᱟᱹᱞᱤᱧ ᱡᱚᱢ ᱵᱟᱲᱟ ᱟᱠᱟᱫ ᱠᱚᱣᱟ᱾ ᱧᱮᱞ ᱦᱚᱸ ᱵᱟᱞᱤᱧ ᱧᱮᱞ ᱠᱟᱜ ᱠᱚᱣᱟ ᱥᱟᱵ ᱦᱟᱛᱮᱫ ᱪᱮᱫ ᱞᱮᱠᱟ ᱠᱚ ᱵᱩᱡᱷᱟᱹᱜ ᱜᱮᱭᱟ ᱠᱚ ᱥᱟᱵ ᱠᱟᱛᱮᱫ᱾
ᱟᱪᱪᱷᱟ᱾ ᱦᱩᱸ ᱟᱞᱮ ᱚᱱᱟ ᱠᱤᱪᱷᱩ ᱱᱟᱹᱭ ᱫᱷᱟᱨᱮ ᱦᱚᱲ ᱠᱚᱫᱚᱼᱼ ᱚᱱᱟ ᱢᱟᱱᱮ ᱦᱟᱹᱠᱩ ᱥᱟᱵ ᱛᱮᱜᱮ ᱟᱠᱚᱣᱟᱜ
ᱯᱨᱟᱭ ᱠᱤᱪᱷᱩ ᱦᱚᱲ ᱚᱲᱟᱜ ᱠᱚᱨᱮ ᱫᱚᱞᱤᱧ ᱧᱮᱞ ᱠᱟᱜᱼᱟ᱾
ᱦᱩᱸ ᱩᱝᱠᱩ ᱵᱤᱞᱤ ᱤᱞᱤᱥ ᱠᱩᱢᱟ ᱛᱚ ᱫᱚᱢᱮ ᱠᱚ ᱫᱟᱢ ᱜᱮᱭᱟ ᱠᱚ ᱥᱮ ᱩᱱᱠᱩ ᱤᱭᱟᱹ ᱟᱫᱚ ᱱᱟᱣᱟᱛᱮ ᱵᱟᱹᱲᱥᱤ ᱠᱟᱛᱮᱫ ᱵᱟᱝᱠᱷᱟᱱ ᱥᱟᱵ ᱦᱟᱛᱮᱫ ᱠᱚ ᱟᱠᱷᱨᱤᱧ ᱠᱚᱣᱟ ᱠᱚ ᱟᱨ ᱚᱱᱟᱛᱮᱜᱮ ᱥᱚᱝᱥᱟᱨ ᱠᱚᱠᱚ ᱪᱟᱹᱞᱩᱭ ᱛᱟᱠᱚᱣᱟ ᱠᱚ᱾
ᱮᱠᱫᱚᱢ
ᱟᱨ ᱡᱟᱹᱯᱩᱫ ᱫᱤᱱ ᱫᱚ ᱡᱟᱥᱼᱼ ᱛᱤ ᱫᱟᱜ ᱞᱤᱸᱜᱤ ᱟᱛᱚ ᱟᱫᱚ ᱫᱚᱨᱭᱟ ᱠᱚ ᱥᱟᱞᱟᱜ ᱢᱮᱥᱟᱜᱼᱟ ᱾ ᱛᱚ ᱚᱱᱟ ᱠᱷᱟᱹᱛᱤᱨ ᱚᱸᱰᱮ ᱠᱷᱚᱱᱟᱜ ᱠᱚ ᱨᱟᱠᱟᱵ ᱦᱤᱡᱩᱜ ᱜᱮᱭᱟ ᱱᱚᱣᱟ ᱤᱭᱟᱹ ᱥᱤᱡᱤᱱ, ᱦᱮᱸ
ᱟᱨ ᱜᱟᱰᱟ ᱠᱚ ᱵᱟᱝ ᱯᱟᱨᱚᱢ ᱪᱟᱞᱟᱣ ᱠᱟᱱᱟ ᱟᱯᱮ ᱚᱱᱛᱮ?
ᱜᱟᱰᱟ ᱫᱚ ᱦᱮᱸ ᱜᱚᱝᱠᱮ ᱦᱩᱰᱤᱧ ᱜᱟᱰᱟ ᱠᱤᱪᱷᱩ ᱦᱮᱱᱟᱜ ᱜᱮᱭᱟ ᱾
ᱦᱟᱹᱠᱩ ᱵᱟᱹᱲᱥᱤ ᱯᱮ ᱦᱟᱹᱠᱩ ᱵᱟᱹᱲᱥᱤ ᱯᱮ ᱥᱮᱱ ᱵᱟᱲᱟᱜ ᱜᱮ ᱛᱟᱦᱮᱸᱫ?
ᱦᱮᱸ ᱜᱚᱝᱠᱮ ᱪᱟᱞᱟᱣ ᱵᱟᱲᱟᱜ ᱛᱟᱦᱮᱜ ᱞᱮ ᱟᱨᱼᱼ ᱛᱟᱨ ᱢᱟ ᱡᱟᱹᱯᱩᱫ ᱫᱤᱱ ᱵᱟᱹᱫ ᱠᱚᱨᱮ ᱜᱮ ᱡᱟᱹᱥᱛᱤ ᱠᱚ ᱵᱟᱹᱲᱥᱤ ᱠᱚᱣᱟ ᱾ ᱟᱛᱳ ᱠᱚᱨᱮ ᱫᱚ ᱚᱱᱠᱟ ᱜᱟᱰᱟ ᱠᱚᱨᱮ ᱜᱮ ᱚᱱᱠᱟ ᱵᱟᱲᱥᱤ ᱛᱮᱫᱚ, ᱯᱩᱴᱷᱤ ᱠᱚᱜᱮ ᱠᱚ ᱧᱟᱢᱚᱜᱼᱟ ᱡᱟᱹᱥᱛᱤ᱾
ᱟᱞᱮᱼᱼ ᱟᱞᱮ ᱥᱮᱱ ᱫᱚ ᱯᱩᱴᱷᱤ ᱫᱚ ᱠᱷᱩᱵ ᱠᱚ ᱧᱚᱢᱚᱜ ᱜᱮᱭᱟ, ᱯᱩᱴᱷᱤ ᱠᱚᱼᱼ ᱛᱟᱨᱯᱚᱨᱮ ᱩᱱᱠᱩᱼᱼ ᱪᱟᱣᱞᱮ ᱜᱷᱩᱨᱟᱹ ᱠᱚ ᱥᱮ ᱪᱤᱞᱤ ᱠᱚ ᱞᱟᱹᱭ ᱠᱚᱫᱚ,
ᱦᱮᱸ᱾
ᱩᱝᱠᱩ ᱛᱟᱯᱚᱨᱮ ᱮᱭ ᱵᱟᱢᱵᱤ ᱵᱟᱢᱵᱤ ᱠᱚᱦᱚᱸ ᱠᱚ ᱧᱟᱢᱚᱜ ᱜᱮᱭᱟ ᱠᱚᱼᱼ
ᱚ ᱦᱩᱸ ᱱᱮᱛᱟᱨ ᱫᱤᱱ ᱫᱚ ᱟᱫᱚ ᱵᱟᱹᱫᱽ ᱠᱚᱨᱮ ᱜᱮ ᱡᱟᱹᱥᱛᱤ ᱜᱤᱫᱽᱨᱟᱹ ᱠᱚᱠᱚ ᱪᱟᱞᱟᱜᱼᱟ᱾ ᱵᱟᱥ ᱦᱮᱸᱱᱟᱜ ᱦᱮᱸ ᱦᱮᱸ ᱜᱚᱝᱠᱮ᱾ ᱟᱫᱚ ᱜᱟᱰᱟ ᱠᱷᱚᱱᱟᱜᱫᱚ ᱱᱮᱛᱟᱨ ᱫᱚ ᱵᱟᱹᱫᱽ ᱨᱮᱜᱮ ᱵᱟᱝᱥᱤᱼᱟ ᱚᱱᱠᱟ ᱞᱟᱵᱷ ᱡᱚᱱᱚᱠ ᱜᱮ ᱵᱩᱡᱷᱟᱹᱜᱼᱟ᱾ ᱰᱷᱮᱨ ᱧᱚᱜ ᱠᱚ ᱧᱟᱢᱚᱜᱼᱟ ᱵᱟᱹᱫᱽ ᱠᱚᱨᱮ ᱜᱮ᱾ ᱮᱱᱠᱷᱟᱱ ᱜᱚᱢᱠᱮ ᱪᱟᱥ ᱵᱟᱥ ᱫᱚ ᱛᱤᱱᱟᱹᱜ ᱡᱷᱟᱹᱞ ᱯᱮ
ᱠᱚ ᱜᱚᱢᱠᱮ ᱪᱟᱥᱵᱟᱥ ᱠᱚ ᱜᱚᱢᱠᱮ ᱱᱩ ᱥᱤ ᱮᱨ ᱠᱟᱜ-ᱟᱞᱮ ᱦᱟᱨᱟᱜ ᱠᱟᱱᱟ ᱱᱟᱦᱟᱜ᱾ ᱦᱟᱨᱟ ᱞᱮᱱᱜᱮ ᱱᱚᱣᱟ ᱦᱚᱸ ᱮᱠᱩᱥ ᱫᱤᱱ ᱦᱩᱭ ᱞᱮᱱᱜᱮ ᱵᱷᱟᱹᱜᱤ ᱞᱮᱠᱟ ᱛᱟᱨᱯᱚᱨᱮ ᱛᱚ ᱟᱨᱟᱢᱵᱚᱜ-ᱟ᱾
ᱟᱫᱚ ᱱᱚᱣᱟ ᱧᱮᱞ ᱟᱞᱮ ᱥᱮᱱ ᱦᱚᱸ ᱚᱱᱟ ᱛᱚᱞᱟ ᱜᱮᱞᱮ ᱜᱤᱰᱤ ᱠᱟᱜᱼᱟ᱾ ᱟᱨ ᱦᱚᱸ ᱮᱠᱷᱟᱱ ᱱᱚᱜᱼᱚᱭ ᱫᱟᱜ ᱦᱚᱸ ᱵᱮᱥ ᱴᱷᱤᱠ ᱦᱚᱸ ᱵᱟᱭ ᱫᱟᱜᱮᱜᱼᱟ ᱾ ᱫᱟᱜᱮᱜᱼᱟᱭ ᱟᱥᱩᱲᱮᱜ-ᱟᱭ ᱫᱟᱜᱮᱜ-ᱟᱭ ᱟᱥᱩᱲᱮᱜ-ᱟᱭ ᱚᱱᱠᱟᱛᱮ ᱪᱟᱥ ᱠᱚ ᱪᱮᱠᱟ ᱜᱟᱱᱚᱜᱼᱟ᱾
ᱚᱻ ᱱᱚᱝᱠᱟ ᱱᱚᱝᱠᱟ ᱡᱟᱦᱟᱸ ᱮᱨ ᱟᱛᱮᱫ ᱮᱸ ᱵᱟᱨᱯᱮ ᱫᱤᱱ ᱫᱚ ᱵᱟᱝ ᱫᱟᱜ ᱜᱮ ᱵᱷᱟᱹᱜᱤᱭᱟ ᱥᱮ ᱵᱟᱝᱠᱷᱟᱱ ᱫᱚ
ᱦᱮᱸ᱾
ᱡᱟᱦᱟᱸ ᱵᱚᱱ ᱮᱨ ᱟᱠᱟᱜ ᱚᱱᱟ ᱡᱷᱚᱛᱚ ᱮᱠᱫᱚᱢ ᱞᱤᱸᱜᱤ ᱯᱟᱨᱚᱢ ᱪᱟᱞᱟᱜᱼᱟ ᱵᱮᱠᱟᱨ ᱜᱤᱰᱤᱜ ᱛᱟᱵᱚᱱᱟ᱾
ᱦᱮᱸ ᱟᱫᱚ ᱨᱚᱦᱚᱭ ᱞᱟᱜᱤᱫ ᱛᱚ ᱫᱟᱜ ᱫᱚ ᱫᱚᱨᱠᱟᱨ ᱜᱮ ᱥᱮ ᱜᱚᱢᱠᱮ᱾
ᱦᱩᱸ ᱦᱚᱭ᱾
ᱨᱚᱦᱚᱭ ᱞᱟᱦᱟᱨᱮ ᱠᱟᱹᱡ ᱫᱟᱜᱟᱜ ᱠᱷᱟᱱ ᱫᱚ ᱵᱷᱟᱜᱤ ᱠᱚᱜᱼᱟ᱾
ᱨᱚᱦᱚᱭ ᱠᱚ ᱥᱮᱴᱮᱨ ᱦᱤᱡᱩᱜ ᱠᱟᱱᱟ ᱛᱚ ᱟᱨ ᱱᱤᱛᱳᱜ ᱫᱚ ᱫᱟᱜ ᱠᱟᱹᱡ ᱫᱚᱨᱠᱟᱨᱚᱜ
ᱚᱻ
ᱧᱮᱞ ᱵᱟᱲᱟ ᱟᱠᱟᱜᱼᱟ ᱞᱤᱧ ᱱᱚᱣᱟ ᱚᱱᱟ ᱵᱤᱥᱥᱟᱥᱴᱟᱜ ᱢᱤᱫᱴᱟᱝ ᱛᱟᱦᱮᱱ ᱜᱮᱭᱟ ᱥᱮ ᱡᱮ ᱛᱤᱥᱚᱜ ᱮᱨᱟᱹᱧ ᱚᱱᱟ ᱵᱟᱨ ᱯᱮ ᱫᱤᱱ ᱵᱟᱭ ᱦᱚᱭ ᱫᱟᱜᱽ ᱢᱟ ᱚᱱᱟ ᱠᱷᱟ ᱠᱷᱛᱤᱨ ᱟᱞᱮ ᱱᱚᱛᱮ ᱚᱱᱟ ᱟᱹᱥᱟᱹᱲᱤᱭᱟᱹ ᱵᱚᱸᱜᱟ ᱦᱩᱭᱩᱜ ᱜᱮᱭᱟ᱾ ᱢᱤᱫ ᱫᱤᱱ ᱡᱟᱛᱮ ᱵᱷᱟᱜᱮ ᱞᱮᱠᱟ ᱦᱩᱭᱩᱜ ᱢᱟ ᱱᱚᱣᱟ ᱠᱚ᱾ ᱟᱵᱮᱱ ᱦᱳᱭ ᱪᱟᱥᱵᱟᱥ ᱠᱚ ᱡᱮᱢᱚᱱ ᱡᱩᱫᱤ ᱵᱚᱱ ᱤᱨ ᱠᱮᱜᱼᱟ ᱵᱚᱱ ᱤᱨ ᱟᱛᱮᱫ ᱡᱩᱫᱤ ᱵᱚᱱ ᱫᱚᱦᱚ ᱜᱤᱲᱤ ᱠᱮᱜᱼᱟ ᱵᱚᱱ
ᱦᱮᱸ᱾
ᱡᱟᱛᱮ ᱚᱱᱟ ᱦᱚᱭ ᱫᱟᱜ ᱦᱟᱛᱮᱨ ᱡᱷᱚᱛᱚ ᱟᱵᱚᱱᱟᱜ ᱵᱟᱭ ᱵᱮᱠᱟᱨ ᱜᱤᱰᱤ ᱛᱟᱵᱚᱱ ᱢᱟ᱾
ᱦᱩᱸ ᱾
ᱟᱨᱦᱚᱸ ᱡᱮ ᱪᱟᱥᱵᱟᱥ ᱠᱚᱛᱮ ᱵᱟᱵᱚᱱ ᱚᱥᱩᱵᱤᱫᱷᱟ ᱵᱟᱲᱟᱜ ᱢᱟ ᱡᱮ ᱡᱟᱦᱟᱸ ᱯᱷᱮᱴ ᱯᱷᱴᱤᱭᱟᱹ ᱠᱚᱠᱚ ᱛᱟᱦᱮᱱ ᱜᱮᱭᱟ ᱠᱚ ᱥᱚᱥᱥᱨᱚᱡ ᱠᱚᱠᱚ ᱡᱟ ᱡᱟᱛᱮ ᱵᱟᱠᱚ ᱡᱚᱢ ᱪᱟᱵᱟᱭ ᱛᱟᱵᱚᱱ ᱢᱟᱠᱚ ᱦᱟᱹᱛᱤᱭᱟᱹᱨ ᱢᱟᱭ‌ ᱢᱤᱫᱴᱟᱝ ᱵᱚᱸᱜᱟ ᱫᱟᱲᱮ ᱵᱤᱥᱥᱟᱹᱥ ᱟᱛᱮᱫ ᱚᱱᱟ ᱟᱹᱥᱟᱹᱲᱤᱭᱟᱹ ᱵᱚᱸᱜᱟ ᱦᱩᱭᱩᱜ ᱜᱮᱭᱟ ᱟᱞᱮ ᱚᱱᱛᱮ ᱫᱚ᱾
ᱟᱞᱮ ᱥᱮᱱ ᱦᱚ ᱜᱚᱝᱠᱮᱭ
ᱚ᱾
ᱦᱮᱸ ᱵᱷᱟᱜᱤ ᱪᱟᱥ ᱞᱟᱹᱜᱤᱫ ᱥᱟᱱᱛᱟᱲ ᱟᱵᱚ ᱥᱟᱱᱛᱟᱲ ᱢᱟ ᱪᱟᱥ ᱵᱷᱚᱨᱥᱟ ᱨᱮᱜᱮ ᱡᱟᱥᱛᱤ ᱢᱟ ᱟᱫᱚ ᱪᱟᱥ ᱡᱩᱫᱤ ᱵᱷᱟᱜᱤ ᱞᱮᱠᱟ ᱵᱟᱝ ᱦᱩᱭᱩᱜᱼᱟ ᱪᱤᱠᱟᱹᱛᱮ ᱜᱟᱱᱚᱜᱼᱟ᱾
ᱚ᱾
ᱦᱮᱸ᱾
ᱚᱱᱟ ᱱᱚᱣᱟ ᱫᱚ ᱟᱵᱩᱣᱟᱜ ᱯᱟᱹᱦᱤᱞ ᱠᱷᱚᱱ ᱦᱮᱡ ᱟᱹᱜᱩ ᱠᱟᱱᱟᱱ ᱛᱟᱵᱚᱱᱟ᱾